ᱦᱮᱞᱳ
ᱦᱮᱸ ᱟᱸᱡᱚᱢᱚᱜ ᱠᱟᱱᱟ? ᱚᱻ ᱪᱮᱫ ᱵᱤᱱ ᱪᱤᱠᱭᱟ, ᱦᱮᱸ?
ᱱᱟᱯᱟᱭ ᱵᱟᱲᱟ ᱜᱮ
ᱦᱮᱞᱳ, ᱦᱮᱸ ᱱᱟᱯᱟᱭ ᱵᱟᱲᱟ ᱜᱮ ᱱᱤᱭᱟᱹ ᱜᱷᱟᱹᱲᱤᱡ᱾ ᱟᱵᱤᱱ ᱚᱠᱷᱟᱹᱞᱤ ᱦᱮᱸᱛᱚ ᱡᱚᱢᱚᱜ ᱠᱟᱱᱟ ᱫᱚ ᱠᱟᱹᱴᱤᱡ ᱯᱚᱭᱥᱟ ᱧᱚᱜ ᱵᱟᱝ ᱟᱸᱚᱢᱚᱜ ᱠᱟᱱᱟ, ᱱᱤᱛ ᱫᱚ ᱵᱷᱟᱹᱜᱤ ᱴᱷᱤᱠ ᱟᱸ ᱡᱚᱢᱚᱜ ᱠᱟᱱᱟ᱾
ᱚ, ᱫᱟᱜ ᱡᱟᱹᱲᱤ ᱠᱚ ᱪᱮᱫ ᱞᱮᱠᱟ ᱟᱯᱮ ᱥᱮᱫ?
ᱫᱟᱜ ᱡᱟᱹᱲᱤ ᱠᱚᱫᱚ ᱱᱤᱭᱟᱹ ᱜᱷᱟᱹᱲᱤᱡ ᱫᱚ ᱯᱷᱟᱠᱟ ᱠᱟᱫᱟ, ᱱᱤᱛᱚᱜ ᱫᱚ ᱛᱮᱦᱮᱧ ᱫᱚ ᱫᱟᱜ ᱡᱟᱹᱲᱤ ᱠᱚᱫᱚ ᱵᱟᱝ ᱦᱩᱭᱩᱜ ᱠᱟᱱᱟ᱾ ᱛᱤᱱᱧ ᱫᱚ ᱠᱟᱹᱴᱤᱡ ᱮ ᱥᱤᱛᱩᱝ ᱟᱠᱟᱫᱟ ᱦᱚᱞᱟ ᱫᱚ ᱦᱚᱞᱟ ᱫᱷᱟᱹᱵᱤᱡ ᱫᱚ ᱫᱟᱜ ᱫᱤ ᱵᱷᱟᱜᱤ ᱜᱮ ᱛᱟᱦᱮᱸᱦᱮ ᱠᱟᱱᱟ ᱫᱷᱟᱹᱵᱤᱡ ᱫᱚ᱾
ᱟᱪᱪᱷᱟ ᱟᱪᱪᱷᱟ᱾
ᱦᱩᱸᱻ
ᱟᱪᱪᱷᱟ ᱵᱩᱨᱩ ᱵᱚᱸᱜᱟ ᱧᱮᱞ ᱵᱤᱱ ᱪᱟᱞᱟᱣ ᱞᱮᱱᱟ ᱥᱮ ᱵᱟᱝ ᱛᱟᱦᱚᱞᱮ? ᱞᱮᱭᱫᱟᱞᱤᱧ ᱵᱩᱨᱩ ᱵᱚᱸᱜᱟ ᱧᱮᱞ ᱵᱮᱤᱱ ᱪᱮᱞ ᱞᱮᱱᱟ ᱥᱮ ᱵᱟᱝ ᱛᱟᱦᱚᱞᱮ?
ᱵᱟᱝ ᱪᱟᱞᱟᱣ ᱦᱩᱭ ᱟᱠᱟᱱᱟ ᱱᱤᱭᱟᱹ ᱵᱟᱨ ᱫᱚ᱾
ᱚ,
ᱟᱹᱵᱤᱱ ᱫᱚᱵᱤᱱ ᱪᱟᱞᱟᱣ ᱞᱮᱱ ᱥᱮ?
ᱮᱫ ᱦᱩᱸ ᱟᱞᱤᱧ ᱫᱚᱞᱤᱧ ᱪᱟᱞᱟᱣ ᱞᱮᱱᱟ ᱧᱮᱞ ᱫᱚ᱾
ᱚ ᱪᱮᱫ ᱞᱮᱠᱟ ᱦᱚᱲ ᱞᱮᱱᱟ ᱠᱚ?
ᱦᱮᱸ ᱦᱚᱲ ᱠᱚ ᱵᱷᱟᱜᱤ ᱜᱮ ᱟᱫᱚ ᱚᱱᱠᱟ ᱫᱟᱜ ᱡᱟᱹᱲᱤ ᱠᱮᱫᱟᱭ ᱛᱚ ᱚᱱᱠᱟ ᱠᱚ ᱪᱟᱞᱟᱣ ᱞᱮᱱ ᱨᱮᱦᱚᱸ ᱟᱫᱚ ᱞᱚᱥᱚᱫ ᱠᱚ ᱫᱚᱢᱮ ᱥᱟ
ᱟᱞᱤᱧ ᱦᱚᱸ ᱚᱱᱟ ᱠᱷᱟᱹᱛᱤᱨ ᱛᱮᱜᱮ ᱵᱟᱝᱞᱤᱧ ᱪᱟᱞᱟᱣ ᱫᱟᱲᱮᱭᱟᱫᱟ, ᱫᱟᱜ ᱡᱟᱹᱲᱤ ᱫᱚᱢᱮ ᱫᱟᱜ ᱡᱟᱹᱲᱤ ᱠᱮᱫᱟᱭ ᱦᱚᱞᱟ ᱫᱚ ᱥᱟᱨᱟ ᱠᱷᱚᱱ ᱥᱮᱛᱟᱜ ᱠᱷᱚᱱ᱾
ᱥᱟᱻ ᱫᱟᱜ ᱡᱟᱹᱲᱤ ᱠᱷᱟᱹᱛᱤᱨ ᱤᱢᱻ ᱟᱹᱰᱤ ᱦᱚᱲ ᱜᱮ ᱵᱟᱭ ᱪᱟᱞᱟᱣ ᱦᱚᱪᱚ ᱠᱟᱜ ᱠᱚᱣᱟ ᱫᱟᱜ ᱡᱟᱹᱲᱤ ᱟᱠᱚᱴ ᱠᱟᱜ ᱠᱚᱣᱟᱭ᱾
ᱦᱩᱸᱻ
ᱪᱟᱥᱵᱟᱥ ᱠᱚᱫᱚ ᱦᱳᱭᱳᱜ ᱠᱟᱱᱟ ᱥᱮ ᱵᱟᱝ ᱛᱟᱦᱚᱞᱮ?
ᱪᱟᱥᱵᱟᱥ ᱠᱚᱫᱚ ᱦᱟᱯᱮ ᱟᱣᱨᱤ ᱟᱣᱨᱤ ᱞᱮ ᱨᱚᱦᱚᱭᱟ, ᱛᱚᱞᱟ ᱠᱚ ᱟᱣᱨᱤ ᱦᱟᱨᱟᱜ ᱛᱮ ᱚᱱᱟ ᱥᱟᱶᱛᱮ ᱢᱟᱱᱮ ᱚᱱᱠᱟ ᱫᱟᱜ ᱫᱚ ᱟᱣᱨᱤ ᱛᱚᱸᱵᱟᱜᱼᱟ ᱠᱷᱮᱛ ᱵᱟᱹᱫᱽ ᱠᱚᱨᱮ ᱡᱟᱸᱦᱟ ᱫᱚ ᱨᱚᱦᱚᱭ ᱜᱟᱱᱚᱜ ᱞᱮ ᱠᱟ ᱫᱚ, ᱟᱯᱮ ᱥᱮᱫ ᱫᱚ?
ᱟᱞᱮ ᱥᱮᱫ ᱚᱱᱠᱟᱜᱮ ᱪᱟᱨᱟ ᱠᱚ ᱜᱤᱰᱤ ᱦᱳᱭ ᱟᱠᱟᱱᱟ ᱦᱟᱨᱟᱜ ᱠᱟᱱᱟ,
ᱚ, ᱚ᱾
ᱨᱚᱦᱚᱭ ᱠᱚᱫᱚ ᱟᱣᱨᱤᱟᱜ-ᱟ ᱱᱤᱛᱚᱜ ᱫᱚ ᱟᱯᱟᱛ
ᱦᱩᱸ ᱦᱩᱸ ᱦᱩᱸ ᱦᱳᱭ ᱦᱳᱭ᱾ ᱛᱟᱦᱞᱮ ᱟᱯᱮ ᱥᱮᱫ ᱫᱚ ᱛᱤᱸᱱ ᱵᱟᱨ ᱦᱳᱲᱳ ᱫᱚᱠᱚ ᱪᱟᱥ ᱜᱮᱭᱟ ᱢᱤᱫ ᱫᱷᱟᱣ ᱥᱮ ᱵᱟᱨᱫᱷᱟᱣ?
ᱦᱮᱸ ᱟᱞᱮ ᱥᱮᱫ ᱫᱚ ᱢᱤᱫ ᱫᱷᱟᱣ ᱜᱮ ᱪᱟᱥ ᱫᱚᱠᱚ ᱪᱟᱥᱟ ᱵᱟᱨ ᱯᱮ ᱫᱷᱟᱣ ᱵᱟᱨ ᱵᱟᱨ ᱫᱷᱟᱣ ᱜᱮ, ᱟᱫᱚ ᱟᱞᱮᱫᱚ ᱠᱮᱱᱮᱞ ᱫᱟᱜ ᱵᱚᱨᱥᱟ ᱫᱚ ᱵᱟᱠᱷᱟᱡ ᱟᱞᱮᱫᱚ ᱵᱟᱭ ᱧᱟᱢ ᱛᱟᱞᱮᱭᱟ ᱡᱷᱚᱛᱚ ᱦᱚᱲᱟᱜ ᱫᱚ ᱵᱟᱭ ᱧᱟᱢ ᱜᱮᱭᱟ ᱛᱚ,
ᱦᱳᱭ ᱦᱳᱭ᱾
ᱡᱟᱦᱟᱸᱭ ᱠᱚᱣᱟᱜ ᱧᱟᱢᱟ ᱩᱱᱠᱩ ᱠᱚ ᱪᱟᱥ ᱜᱮᱭᱟ᱾
ᱦᱳᱭ ᱦᱳᱭ, ᱦᱩᱸ ᱦᱩᱸ᱾
ᱟᱯᱮ ᱥᱮᱫ ᱛᱤᱱ ᱵᱟᱨ ᱟᱯᱮ ᱥᱮᱫ ᱛᱟᱦᱞᱮ?
ᱟᱞᱮ ᱥᱮᱫ ᱫᱚ ᱢᱤᱫ ᱫᱷᱟᱣ ᱜᱮ ᱟᱞᱮ ᱫᱚ ᱚᱱᱠᱟ ᱠᱮᱱᱮᱞ ᱠᱚᱨᱮᱱᱟᱜ ᱥᱩᱵᱤᱫᱷᱟ ᱫᱚ ᱵᱟᱱᱩᱜ ᱛᱟᱞᱮᱭᱟ ᱠᱮᱱᱮᱞ ᱫᱚ᱾ ᱟᱞᱮ ᱫᱚ ᱜᱟᱰᱟ ᱠᱚ ᱢᱮᱱᱟᱜᱼᱟ ᱜᱟᱹᱰᱭᱟᱹ ᱠᱚ ᱢᱮᱱᱟᱜᱼᱟ ᱚᱱᱟ ᱠᱷᱟᱹᱛᱤᱨ ᱛᱮ ᱢᱤᱫ ᱫᱷᱟᱣ ᱜᱮ ᱡᱟ ᱪᱟᱥ ᱦᱩᱭᱩᱜ ᱛᱟᱞᱮᱭᱟ᱾ ᱡᱟ ᱥᱮᱨᱢᱟ ᱫᱟᱜ ᱵᱷᱚᱨ
ᱟᱪᱪᱷᱟ ᱥᱚᱵᱡᱤ ᱟᱪᱪᱷᱟ ᱟᱪᱪᱷᱟ ᱥᱚᱵᱡᱤ ᱫᱚᱯᱮ ᱪᱟᱥ ᱜᱮᱭᱟ ᱵᱟᱝ ᱥᱚᱵᱡᱤ ᱠᱚᱫᱚ?
ᱦᱮᱸ ᱥᱚᱵᱽᱡᱤ ᱠᱚᱫᱚ ᱪᱟᱥ ᱦᱩᱭᱩᱜ ᱜᱮᱭᱟ᱾
ᱦᱩᱸ᱾
ᱟᱞᱮ ᱦᱚᱸ ᱪᱟᱥ ᱜᱮᱭᱟᱞᱮ ᱡᱚᱢ ᱵᱟᱲᱟ ᱞᱟᱹᱜᱤᱫ ᱫᱚ ᱚᱲᱟᱜ ᱚᱲᱟᱜ ᱠᱚᱨᱮ ᱞᱟᱹᱜᱤᱫ ᱫᱚ᱾
ᱚ ᱟᱞᱮ ᱫᱚ ᱚᱲᱟᱜ ᱚᱲᱟᱜ ᱥᱟᱶᱛᱮ ᱟᱠᱠᱷᱨᱤᱧ ᱵᱟᱲᱟ ᱞᱟᱹᱜᱤᱫ ᱦᱚᱸᱞᱮ ᱪᱟᱥ ᱜᱮᱭᱟ ᱟᱞᱮ ᱫᱚ᱾
ᱟᱞᱮ ᱫᱚ ᱚᱲᱟᱜ ᱠᱚᱨᱮ ᱡᱚᱢ ᱵᱟᱲᱟ ᱜᱮᱭᱟ ᱚᱱᱠᱟ ᱫᱚ ᱟᱞᱮ ᱚᱱᱠᱟ ᱫᱚ ᱵᱟᱝ ᱦᱩᱭᱩᱜ ᱜᱮᱭᱟ ᱛᱚ ᱟᱞᱮᱥᱮᱫ ᱫᱚ ᱚᱱᱠᱟ ᱫᱚ᱾
ᱦᱮᱸ ᱦᱩᱸ ᱦᱩᱸ ᱦᱩᱸ ᱦᱳᱭ ᱦᱳᱭ ᱛᱟᱦᱞᱮ᱾
ᱡᱷᱚᱛᱚ ᱦᱚᱲᱟᱜ ᱜᱮ ᱵᱟᱹᱱᱩᱜ-ᱟ ᱛᱚ ᱚᱱᱠᱟᱱ ᱦᱟᱥᱟ ᱠᱚ ᱛᱟᱦᱚᱞᱮ ᱡᱷᱚᱛᱚ ᱦᱚᱲ ᱫᱚ ᱚᱦᱚ ᱠᱚ ᱪᱟᱥ ᱠᱮᱭᱟ᱾
ᱦᱩᱸ ᱦᱩᱸ ᱦᱩᱸ ᱟᱯᱮᱥᱮᱫ ᱫᱚ ᱪᱮᱫ ᱦᱳᱲᱳ ᱠᱚᱯᱮ ᱪᱟᱥ ᱵᱟᱲᱟᱭ ᱜᱮᱭᱟ᱾
ᱟᱞᱮᱥᱮᱫ ᱟᱞᱮᱥᱮᱫ ᱦᱚᱸ ᱦᱳᱭᱳᱟ ᱚᱱᱟ ᱟᱹᱰᱤ ᱠᱤᱪᱪᱷᱩ᱾ ᱪᱟᱥ ᱜᱮᱭᱟ ᱱᱤᱭᱩ ᱱᱤᱭᱩ ᱦᱩᱲᱩ ᱛᱩᱫᱩᱜ ᱠᱟᱱᱟ ᱛᱚ᱾ ᱟᱨᱦᱚ ᱱᱤᱭᱩ ᱱᱤᱭᱩ ᱡᱷᱚᱛᱚ ᱜᱮ ᱪᱟᱥ ᱠᱟᱛᱮ ᱠᱚ ᱧᱮᱞᱟᱜ ᱠᱟᱱᱟ᱾
ᱦᱮ ᱟᱯᱮᱥᱮᱫ ᱫᱚ ᱪᱮᱫ ᱠᱚᱯᱮ ᱪᱟᱥ ᱜᱮᱭᱟ ᱟᱯᱮᱥᱮᱫ ᱫᱚ᱾
ᱟᱞᱮ ᱥᱮᱫ ᱫᱚ ᱱᱚᱣᱟ ᱤᱭᱟᱹ ᱠᱚ ᱢᱮᱱᱟᱜᱼᱟ ᱵᱩᱞᱮᱴ ᱥᱚᱨᱱᱚ ᱥᱟᱶᱼᱼ ᱛᱮ ᱫᱤᱵᱤ ᱮᱜᱟᱨᱚ ᱟᱨ ᱱᱟᱣᱟ ᱱᱟᱣᱟ ᱠᱚ ᱱᱮᱛᱟᱨ ᱩᱰᱩᱠ ᱟᱠᱟᱱᱟ ᱡᱮᱢᱚᱱ ᱱᱮᱛᱟᱨ ᱢᱮᱫᱴᱟᱝ᱾ ᱩᱰᱩᱠ ᱟᱠᱟᱱᱟ ᱠᱟᱞᱚ ᱪᱚᱢᱯᱟ ᱚᱱᱟ ᱠᱚ ᱪᱟᱨᱟ ᱪᱟᱨᱟ ᱠᱚ ᱜᱤᱰᱤ ᱵᱟᱲᱟ ᱦᱩᱭ ᱠᱟᱱᱟ᱾ ᱦᱩᱸ ᱦᱩᱸ
ᱡᱟᱸᱦᱟ ᱚᱱᱮ ᱤᱭᱟᱹ ᱦᱩᱲᱩ ᱫᱚᱯᱮ ᱪᱟᱥ ᱜᱮᱭᱟ ᱚᱱᱟ ᱡᱟᱸᱦᱟ ᱠᱚ ᱯᱟᱭᱮᱥ ᱜᱮᱫᱚ᱾
ᱵᱟᱵᱟ ᱚᱱᱟ ᱦᱳᱲᱳ ᱫᱚ ᱵᱟᱞᱮ ᱪᱟᱥ ᱦᱮᱸ ᱦᱮᱸ ᱚᱱᱟ ᱫᱚ ᱟᱞᱮᱜᱮ ᱵᱟᱞᱮ ᱪᱟᱥ ᱜᱮᱭᱟ ᱟᱫᱚ ᱚᱱᱟ ᱠᱚᱫᱚ᱾ ᱯᱟᱭᱮᱥ ᱠᱚᱫᱚ ᱚᱱᱠᱟ ᱵᱟᱝ ᱵᱮᱱᱟᱣ ᱦᱳᱭᱳᱜ ᱜᱮᱭᱟ ᱛᱚ ᱟᱨ᱾ ᱪᱟᱥ ᱠᱚᱫᱚ ᱱᱚᱛᱮ ᱫᱚ ᱵᱟᱠᱚ ᱪᱟᱥ ᱵᱟᱲᱟ ᱠᱟᱫᱟ ᱛᱚ ᱢᱤᱫ ᱫᱷᱟᱣ ᱴᱮᱨᱟᱭ ᱠᱟᱛᱮᱜ ᱫᱚ ᱵᱟᱝ ᱧᱮᱞ ᱦᱩᱭ ᱟᱠᱟᱱᱟ ᱡᱮ ᱪᱮᱫ᱾ ᱪᱮᱫ ᱞᱮᱠᱟ ᱦᱩᱭᱩᱜ-ᱟ ᱯᱷᱚᱞᱚᱱ ᱴᱟᱜ᱾
ᱟᱪᱪᱷᱟ ᱟᱪᱪᱷᱟ ᱟᱪᱪᱷᱟ, ᱟᱞᱮᱥᱮᱫ ᱦᱚᱸ ᱵᱟᱠᱚ ᱪᱟᱥ ᱜᱮᱭᱟ ᱚᱱᱟ ᱠᱚᱫᱚ᱾
ᱦᱳᱭ ᱦᱳᱭ
ᱟᱹᱱᱛᱷᱟᱲᱟ ᱡᱟᱭᱜᱟ ᱨᱮ ᱚᱱᱟ ᱠᱚᱛᱚ ᱵᱟᱝ ᱦᱩᱭ ᱞᱟᱹᱜᱤᱫᱚᱜ-ᱟ ᱛᱚ᱾
ᱦᱮᱸ ᱦᱮᱸ ᱦᱮᱸ ᱪᱮᱫ ᱛᱟᱞᱦᱮ ᱪᱮᱫ ᱠᱚᱛᱮᱯᱮ ᱥᱤ ᱵᱟᱲᱟᱭ ᱜᱮᱭᱟ ᱪᱟᱥᱵᱟᱥ ᱢᱟᱱᱮ ᱨᱚᱦᱚᱭ ᱥᱚᱢᱚᱭ ᱴᱟᱠᱼᱼ ᱴᱟᱨ ᱥᱮ ᱚᱱᱠᱟ ᱰᱟᱝᱨᱤ᱾
ᱟᱞᱮ ᱫᱚ ᱟᱞᱮ ᱫᱚ ᱵᱟᱱᱟᱨ ᱛᱮᱜᱮ ᱴᱨᱟᱠᱴᱟᱨ ᱛᱮᱦᱚ ᱟᱨ ᱱᱤᱭᱟᱹ᱾ ᱰᱟᱝᱨᱤ ᱛᱮᱸᱦᱚ ᱵᱟᱨᱭᱟ ᱛᱮᱜᱮ᱾
ᱦᱩᱸ ᱦᱩᱸ ᱟᱨ ᱵᱮᱥᱤᱨ ᱵᱷᱟᱜᱽ ᱜᱮ ᱴᱨᱟᱠᱴᱟᱨ ᱛᱮ ᱦᱩᱭᱩᱜ-ᱟ ᱥᱮᱪᱮᱫ᱾ ᱟᱞᱮᱥᱮᱫ ᱦᱚᱸ ᱚᱱᱠᱟᱜᱮ ᱟᱞᱮᱥᱮᱫ ᱦᱚᱸ ᱵᱟᱱᱟᱨ ᱛᱮᱜᱮ ᱦᱩᱭᱩᱜ ᱜᱮᱭᱟ ᱟᱫᱚ ᱚᱱᱮ ᱚᱱᱠᱟ᱾ ᱚᱠᱟ ᱚᱠᱟ ᱥᱚᱢᱚᱭ ᱫᱚ ᱢᱟᱱᱮ ᱡᱮᱢᱚᱱ ᱦᱚᱜ ᱚᱭ ᱱᱤᱛᱚᱜ ᱡᱩᱫᱤ ᱴᱟᱠᱟᱭ ᱜᱮᱭ ᱫᱟᱜ ᱜᱚᱫ ᱠᱟᱜ-ᱟ, ᱫᱟᱜ ᱡᱟᱹᱲᱤ ᱟᱫᱚ ᱛᱚᱞᱟ ᱠᱚ ᱡᱟᱦᱟᱸᱭ ᱠᱚᱣᱟᱜ ᱦᱩᱭ ᱠᱟᱱᱟ᱾ ᱰᱟᱝᱨᱤ ᱛᱟᱦᱮᱱ ᱛᱩᱞᱩᱡ ᱦᱚᱸ ᱩᱱ ᱥᱚᱢᱚᱭ ᱫᱚ ᱴᱟᱠᱴᱟᱨ ᱛᱮᱜᱮᱞᱮ ᱥᱤ ᱵᱟᱲᱟᱭ ᱜᱮᱭᱟ ᱪᱮᱫᱟᱜ ᱥᱮ ᱴᱨᱟᱠᱴᱟᱨ ᱛᱮ ᱥᱤ ᱞᱮᱠᱷᱟᱱ ᱛᱟᱲᱟᱛᱟᱲᱤ ᱦᱩᱭᱩᱜᱼᱟ ᱦᱮ ᱵᱟᱝ᱾
ᱦᱮᱸ
ᱦᱮ ᱱᱤᱛᱚᱜ ᱰᱟᱝᱨᱤ ᱫᱚ ᱟᱹᱰᱤ ᱠᱚᱢ ᱜᱮᱠᱚ ᱵᱮᱵᱚᱦᱟᱨᱚᱜ ᱠᱟᱱᱟ ᱢᱟᱱᱮ᱾ ᱫᱟᱜ ᱠᱚᱫᱚ ᱚᱱᱠᱟ ᱢᱟᱱᱮ ᱡᱮ ᱞᱟᱦᱟ ᱠᱷᱚᱱᱟᱜ ᱫᱟᱜ ᱟᱹᱰᱤ ᱫᱤᱱ ᱮ ᱫᱟᱜᱼᱟ ᱚᱱᱠᱟ᱾ ᱠᱤᱪᱷᱩ ᱫᱤᱱ ᱴᱟᱴᱠᱟᱭ ᱜᱮᱭ ᱫᱟᱜ ᱵᱟᱲᱟ ᱜᱚᱫ ᱠᱟᱫᱟᱭ ᱫᱚᱢᱮ ᱛᱚᱸᱵᱟ ᱵᱟᱲᱟᱭ ᱱᱟ᱾ ᱛᱮ ᱡᱩᱫᱤᱢ ᱨᱚᱦᱚᱭ ᱫᱟᱲᱮᱭᱟᱫᱟ ᱨᱚᱦᱚᱭ ᱠᱮᱫᱟᱢ ᱵᱟᱠᱷᱟᱱ ᱫᱚ ᱢᱟ ᱫᱟᱜ ᱠᱚ ᱟᱸᱡᱮᱫ ᱱᱟ ᱛᱚ ᱚᱱᱟᱛᱮ ᱰᱟᱝᱨᱤ ᱠᱚᱫᱚ ᱢᱮᱱᱟᱜ᱾ ᱠᱚᱨᱮ ᱦᱚᱸ ᱩᱱᱟᱹᱜ ᱴᱟ ᱫᱚ ᱵᱟᱞᱮ᱾ ᱵᱮᱵᱚᱦᱟᱨ ᱠᱚᱣᱟ ᱥᱤᱭᱚᱜ ᱞᱟᱹᱜᱤᱫ ᱢᱟᱱᱮ ᱮᱢᱱᱤ ᱪᱟᱥ ᱵᱟᱲᱟᱭ ᱞᱟ. ᱜᱤᱫ ᱥᱚᱵᱽᱡᱤ ᱠᱚ ᱞᱟᱹᱜᱤᱫ ᱫᱚ ᱴᱷᱤᱠ ᱜᱮᱭᱟ᱾ ᱢᱟᱱᱮ ᱦᱩᱲᱩ ᱨᱚᱦᱚᱭ ᱥᱚᱢᱚᱭ ᱫᱚ ᱚᱱᱟ ᱴᱨᱮᱠᱴᱟᱨ ᱛᱮᱜᱮ ᱤᱭᱟᱹ ᱥᱚᱢᱚᱭ ᱫᱚ ᱤᱭᱟᱹ ᱥᱚᱢᱚᱭ ᱫᱚ ᱰᱟᱝᱨᱤ ᱞᱮ ᱵᱮᱵᱚᱦᱟᱨ ᱠᱚᱣᱟ, ᱡᱚᱠᱷᱚᱱ ᱚᱱᱟ ᱛᱚᱞᱟ ᱜᱤᱰᱤ ᱞᱟᱹᱜᱤᱫ ᱫᱚ ᱨᱚᱦᱚᱭ ᱥᱚᱢᱚᱭ ᱫᱚ᱾ ᱵᱟᱝ ᱞᱮᱠᱟ ᱜᱮ᱾
ᱚ ᱟᱨ ᱰᱟᱝᱨᱤ ᱠᱟᱰᱟ ᱫᱚ ᱫᱚᱨᱠᱟᱨ ᱜᱮ ᱠᱟᱱᱟ᱾
ᱦᱮᱸ ᱦᱮᱸ ᱦᱮᱸ, ᱰᱟᱝᱨᱤ ᱠᱟᱰᱟᱭ ᱛᱟᱦᱮᱸᱞᱮᱠᱷᱟᱱ ᱠᱟᱹᱴᱤᱡ ᱠᱟᱹᱴᱤᱡ ᱛᱚᱞᱟ ᱠᱷᱮᱛ ᱠᱚ ᱥᱤ ᱵᱟᱲᱟ ᱦᱮᱸ ᱵᱟᱝ᱾ ᱚᱱᱟ ᱠᱚ ᱜᱟᱱᱚᱜ-ᱟ ᱵᱟᱠᱷᱟᱱ ᱠᱟᱹᱴᱤᱡ ᱪᱩᱞᱩᱝ ᱞᱟᱹᱜᱤᱫ ᱴᱟᱠᱴᱟᱨᱮᱢ, ᱦᱸ ᱢᱟᱱᱮᱢ ᱟᱹᱜᱩᱭ ᱦᱚᱪᱚᱭ ᱭᱟ ᱚᱱᱟ ᱫᱚ ᱠᱟᱹᱴᱤᱡ ᱯᱚᱭᱥᱟ ᱦᱚᱸ ᱵᱟᱹᱲᱛᱤᱭ ᱦᱟᱛᱟᱣᱟ᱾
ᱦᱮᱸ ᱦᱮᱸ᱾
ᱦᱩᱸ,
ᱛᱟᱞᱟ ᱠᱷᱮᱛ ᱨᱮ ᱡᱩᱫᱤ ᱠᱷᱮᱛ ᱠᱚ ᱢᱮᱱᱟᱜ ᱛᱟᱵᱤᱱ ᱠᱷᱟᱱ ᱡᱩᱫᱤ ᱚᱱᱛᱮ ᱫᱚ ᱴᱟᱴᱠᱟᱭ ᱠᱚ ᱨᱚᱦᱚᱭ ᱯᱩᱨᱟᱹᱣ ᱟᱠᱚᱚ ᱴᱟᱠᱴᱚᱨ ᱚᱦᱚ ᱵᱤᱱ ᱤᱫᱤ ᱠᱮᱭᱟ,
ᱦᱮᱸ ᱦᱮᱸ ᱦᱮᱸ,
ᱛᱚᱠᱷᱚᱱ ᱫᱚ ᱰᱟᱝᱨᱤ ᱠᱟᱰᱟ ᱛᱮᱜᱮ ᱚᱸᱰᱮ ᱫᱚ ᱥᱤ ᱜᱮ ᱦᱩᱭᱩᱜ-ᱟ᱾
ᱦᱳᱭ ᱦᱳᱭ᱾
ᱦᱮᱸ
ᱦᱩᱸ ᱦᱩᱸ
ᱛᱟᱞᱦᱮ ᱯᱟᱴᱟᱵᱤᱫᱟᱹ ᱠᱚᱵᱮᱱ ᱦᱮᱡ ᱵᱟᱲᱟᱣ ᱠᱟᱱᱟ ᱥᱮ ᱵᱟᱝ ᱛᱟᱞᱦᱮ?
ᱯᱟᱴᱟᱵᱤᱫᱟᱹ ᱫᱚ ᱪᱟᱞᱟᱣ ᱵᱟᱲᱟ ᱦᱩᱭᱩᱜ ᱠᱟᱱ ᱜᱮᱭᱟ ᱪᱟᱞᱟᱣ ᱵᱟᱲᱟ ᱦᱩᱭ ᱞᱮᱱᱟ ᱞᱟᱦᱟ ᱵᱟᱨ ᱦᱚᱸ᱾
ᱚ ᱱᱤᱭᱟᱹ ᱫᱷᱟᱣ ᱵᱤᱱ ᱦᱤᱡᱩᱜ ᱠᱟᱱᱟ ᱥᱮ ᱵᱟᱝ ᱛᱟᱞᱦᱮ ᱱᱤᱭᱟᱹ ᱫᱷᱟᱣ ᱫᱚ,
ᱱᱤᱭᱟᱹ ᱵᱟᱨ ᱪᱟᱞᱟᱜ ᱦᱩᱭᱩᱜ-ᱟ᱾
ᱦᱚᱸ ᱟᱪᱪᱷᱟ ᱯᱟᱴᱟᱵᱤᱫᱟᱹ ᱧᱮᱞᱵᱟᱞᱤᱧ ᱦᱮᱡ ᱟᱠᱟᱱᱟ ᱯᱩᱡᱟᱹ ᱡᱚᱠᱷᱚᱱ ᱫᱚ ᱦᱮᱡ ᱵᱟᱲᱟᱣ ᱠᱟᱱ ᱜᱮᱭᱟᱵᱤᱱ?
ᱦᱮᱸ ᱦᱮᱸᱻᱦᱮᱸ᱾
ᱟᱪᱪᱷᱟ ᱯᱟᱛᱟᱵᱤᱫᱟᱹ ᱫᱚ ᱟᱵᱚ ᱥᱟᱱᱛᱟᱲ ᱜᱮᱛᱚᱠᱚ ᱵᱚᱸᱜᱟᱭ ᱜᱮᱭᱟ ᱛᱚ,
ᱳᱢ ᱵᱚᱸᱜᱟᱭᱤᱡ ᱫᱚ ᱚᱱᱟᱴᱟᱜ ᱫᱚ ᱩᱱᱟᱹᱜ ᱴᱟ ᱫᱚ ᱴᱷᱤᱠ ᱫᱚ ᱫᱚ ᱵᱟᱹᱞᱤᱧ ᱵᱟᱲᱟᱭᱟ ᱛᱚᱵᱮ ᱟᱸᱚᱢ ᱦᱚᱲ ᱫᱚᱭ ᱵᱟᱝ ᱠᱟᱱᱟ ᱥᱟᱱᱛᱟᱲ ᱫᱚᱭ ᱵᱟᱝ ᱠᱟᱱᱟ ᱡᱟᱦᱟᱸᱭᱮ ᱯᱩᱡᱟᱹᱭᱟ᱾ ᱡᱟᱦᱟᱸᱭ ᱠᱚ ᱯᱩᱡᱟᱹ ᱦᱚᱪᱚᱭᱟ ᱠᱚᱢᱤᱴᱤ ᱛᱟᱠᱚ ᱚᱱᱟ ᱚ ᱯᱚᱨᱚᱵᱽ ᱨᱮᱱ, ᱥᱮ ᱯᱚᱨᱚᱵᱽ ᱞᱟᱹᱜᱤᱫ ᱡᱟᱦᱟᱸᱭ ᱠᱚ ᱠᱚᱢᱤᱴᱤ ᱠᱟᱱᱟ ᱠᱚ ᱩᱱᱠᱩ ᱫᱚ ᱦᱟᱜ ᱛᱚᱵᱮ ᱟᱵᱚ ᱥᱟᱱᱛᱟᱲ ᱜᱮ ᱠᱟᱱᱟ ᱠᱚ ᱛᱚᱵᱮ ᱩᱱᱠᱩ ᱯᱩᱡᱟᱹᱭ,
ᱦᱩᱸ
ᱡᱟᱦᱟᱸᱭᱮ ᱯᱩᱡᱟᱹᱭᱟ ᱩᱱᱤ ᱫᱚ ᱱᱟᱭᱠᱮ ᱠᱚ ᱢᱮᱛᱟᱭ ᱠᱟᱱᱟ ᱱᱟᱭᱠᱮ ᱫᱚ ᱩᱱᱤ ᱫᱚ ᱡᱟᱹᱱᱤᱜ ᱦᱚᱲ ᱫᱚ ᱵᱟᱝ, ᱠᱟᱱᱟ ᱦᱚᱲ ᱫᱚ ᱦᱚᱲ ᱜᱮ ᱠᱟᱱᱟᱭ ᱢᱟᱱᱮ ᱟᱹᱫᱤᱵᱟᱹᱥᱤ ᱫᱚ ᱵᱟᱝ ᱠᱟᱱᱟᱭ ᱡᱟᱹᱱᱤᱡ ᱠᱷᱟᱱ ᱚᱱᱠᱟ ᱱᱟᱜ, ᱚᱱᱠᱟ ᱟᱸᱡᱚᱢ ᱵᱟᱲᱟᱜ ᱠᱟᱱ ᱛᱟᱦᱮ ᱫᱚ ᱢᱤᱫ ᱥᱩᱢᱚᱭ ᱟᱫᱚ ᱩᱱᱟᱹᱜ ᱴᱟᱜ ᱫᱚ ᱦᱟᱜ ᱵᱟᱲᱟᱭ ᱵᱟᱹᱱᱩᱜᱼᱟ ᱩᱱᱤ ᱫᱚ ᱦᱮᱸ,
ᱯᱩᱡᱟᱹ ᱥᱚᱢᱚᱭ ᱪᱟᱞᱟᱣ ᱞᱮᱢᱱᱠᱷᱟᱱ ᱵᱤᱱ ᱵᱩᱡ ᱠᱮᱭᱟ ᱟᱹᱞᱤᱧ ᱦᱚᱸ ᱵᱟᱞᱤᱧ ᱪᱟᱞᱟᱣ ᱵᱟᱲᱟ ᱟᱠᱟᱱᱟ ᱯᱩᱡᱟᱹ ᱡᱚᱠᱷᱚᱱ ᱫᱚ, ᱵᱟᱲᱟᱭ ᱧᱟᱢ ᱠᱚᱜᱼᱟ ᱮᱱᱛᱮ ᱢᱮᱸᱫ ᱛᱮ ᱧᱮᱞ ᱠᱚᱜᱼᱟ᱾ ᱦᱩᱸ
ᱯᱩᱡᱟᱹ ᱡᱚᱠᱷᱚᱱ ᱫᱚ ᱵᱟᱝ ᱪᱟᱞᱟ ᱦᱩᱭ ᱠᱟᱱᱟ ᱟᱨ ᱯᱩᱡᱟᱹ ᱯᱚᱨᱮᱨ ᱫᱤᱱ ᱦᱤᱞᱳᱜ ᱫᱚ ᱪᱟᱞᱟᱜ ᱦᱩᱭᱩᱜ ᱡᱮ ᱡᱟᱦᱟᱸ ᱦᱤᱞᱳᱜ ᱯᱟᱴᱟ ᱵᱤᱫᱷᱟᱹ ᱡᱮ ᱦᱤᱞᱳᱜ ᱯᱚᱨᱚᱵᱽ ᱦᱩᱭᱩᱜᱼᱟ ᱥᱮ ᱫᱤᱱ ᱦᱤᱞᱳᱜ ᱫᱚ ᱪᱟᱞᱟᱣ ᱵᱟᱲᱟ ᱦᱩᱭ, ᱠᱟᱱᱟ, ᱛᱚ ᱯᱩᱡᱟᱹ ᱫᱤᱱ ᱦᱤᱞᱳᱜ ᱫᱚ ᱚᱱᱠᱟ ᱫᱚ ᱵᱟᱨ ᱫᱤᱱ ᱫᱚ ᱵᱟᱝ ᱪᱟᱞᱟᱣ ᱵᱟᱲᱟ ᱦᱩᱭ ᱠᱟᱱᱟ᱾
ᱦᱩᱸ ᱦᱩᱸ, ᱪᱟᱞᱟᱣ ᱞᱮᱠᱷᱟᱱ ᱵᱩᱡᱷᱟᱹᱣ ᱠᱚᱜᱼᱟ ᱟᱨᱠᱤ,
ᱦᱮᱸ ᱦᱮᱸ ᱦᱮᱸ᱾
ᱡᱩᱫᱤ ᱯᱩᱡᱟᱹ ᱥᱚᱢᱚᱜ ᱵᱤᱱ ᱧᱮᱞ ᱠᱮᱜᱼᱟ ᱛᱟᱦᱚᱞᱮ ᱵᱩᱡᱽ ᱠᱚᱜᱼᱟ ᱢᱮᱱᱛᱮ,
ᱦᱮᱸ ᱦᱮᱸᱸ ᱡᱮ ᱚᱱᱠᱟ ᱟᱸᱡᱚᱢ ᱵᱟᱲᱟ ᱦᱩᱭᱩᱜ ᱠᱟᱱ ᱛᱚ ᱟ ᱛᱚ ᱡᱮ ᱤᱭᱟᱹ ᱜᱮ ᱠᱟᱱᱟᱭ ᱢᱤᱫ ᱥᱚᱢᱚᱭ ᱡᱚᱠᱷᱚᱱ ᱢᱟᱱᱮ ᱵᱳᱨᱳ ᱵᱚᱸᱜᱟ ᱤᱭᱟᱹ ᱞᱮᱫᱮ ᱛᱟᱦᱮᱸᱜ ᱟᱠᱤᱨ ᱞᱮᱫᱮ ᱛᱟᱦᱮᱸᱫ ᱠᱚ ᱩᱱ ᱥᱚᱢᱚᱭ ᱚᱱᱠᱟᱜ ᱜᱮ ᱠᱷᱚᱵᱚᱨ ᱧᱟᱢᱚᱜ ᱠᱟᱱ ᱛᱟᱦᱮᱸᱜ ᱡᱮ, ᱱᱤᱭᱩᱡ ᱠᱚᱠᱚ ᱠᱟᱵᱷᱟᱨ ᱞᱮᱫ ᱛᱟᱦᱮᱸᱫ ᱟᱹᱰᱤ ᱦᱚᱲ ᱜᱮ ᱡᱮ ᱡᱟᱦᱟᱸᱭ ᱯᱩᱡᱟᱹᱭᱟ ᱩᱱᱤ ᱫᱚ ᱪᱤᱞᱤ ᱢᱤᱫᱴᱟᱝ ᱮᱴᱟᱜ ᱤᱭᱟᱹᱨᱮᱱ ᱠᱟᱱᱟᱭ᱾
ᱦᱳᱭ ᱦᱳᱭ
ᱛᱟᱦᱚᱞᱮ ᱵᱟᱦᱟ ᱢᱟᱜ ᱢᱚᱲᱮ ᱫᱚ ᱦᱩᱭᱩᱜ ᱜᱮᱭᱟ ᱥᱮ ᱟᱯᱮᱥᱮᱫ ᱫᱚ?
ᱦᱩᱸ ᱵᱟᱦᱟ ᱠᱚ ᱦᱩᱭᱩᱜ ᱜᱮᱭᱟ ᱵᱟᱦᱟ ᱦᱩᱭᱩᱜ ᱜᱮᱭᱟ, ᱢᱟᱜ ᱢᱚᱲᱮ ᱫᱚ ᱩ ᱵᱟᱝ ᱦᱳᱭᱳᱜ ᱜᱮᱭᱟ ᱟᱞᱮᱴᱷᱮᱱ ᱫᱚ ᱯᱟᱥᱮᱨ ᱟᱹᱛᱩ ᱠᱚᱨᱮ ᱫᱚ ᱦᱩᱭᱩᱜ ᱜᱮᱭᱟ
ᱵᱟᱯᱮ ᱠᱚᱨᱟᱣ ᱜᱮᱭᱟ ᱵᱟᱦᱟ ᱠᱚᱫᱚ?
ᱵᱟᱦᱟ ᱫᱚᱞᱮ ᱠᱚᱨᱟᱣ ᱜᱮᱭᱟ ᱵᱟᱦᱟ ᱥᱚᱨᱦᱟᱭ
ᱩᱸ
ᱢᱟᱜ ᱢᱚᱬᱮ ᱴᱮᱡ ᱵᱟᱝ ᱦᱩᱭᱩᱜ ᱜᱮᱭᱟ ᱢᱟᱜ ᱢᱚᱬᱮ
ᱢᱟᱜ ᱢᱚᱬᱮ ᱫᱚ ᱦᱟᱱᱮ ᱢᱚᱬᱮ ᱵᱚᱪᱷᱚᱨ ᱯᱚᱨ ᱠᱚ ᱠᱚᱨᱟᱣ ᱜᱮᱭᱟ ᱟᱹᱰᱤ ᱦᱚᱲ ᱜᱮ
ᱦᱩᱸ ᱦᱩᱸ ᱦᱩᱸ ᱵᱟᱦᱟ ᱠᱚᱫᱚ ᱦᱩᱭᱩᱜ ᱜᱮᱭᱟ
ᱟᱞᱮ ᱞᱮ ᱠᱚᱨᱟᱣ ᱜᱮᱭᱟ ᱵᱟᱱᱟᱨ ᱜᱮ ᱟᱞᱮ ᱫᱚ ᱵᱟᱦᱟ ᱦᱚᱸ ᱟᱨ ᱢᱟᱜ ᱢᱚᱬᱮ ᱦᱚᱸ
ᱚ ᱦᱳᱭ ᱦᱳᱭ
ᱚᱱᱟ ᱫᱤᱥᱚᱢ ᱨᱮᱱᱟᱜ ᱢᱟᱜ ᱢᱚᱲᱮ ᱛᱚ ᱚᱱᱛᱮ
ᱦᱮᱸ ᱦᱮᱸ ᱦᱳᱭ ᱦᱳᱭ ᱦᱳᱭ
ᱟᱯᱮ ᱥᱮᱱᱟᱜ ᱵᱟᱦᱟ ᱠᱟᱹᱡ ᱞᱟᱹᱭ ᱞᱮᱠᱷᱟᱱ ᱵᱤᱱ ᱪᱮᱫ ᱞᱮᱠᱟ ᱦᱩᱭᱩᱜ ᱜᱮᱭᱟ ᱠᱟᱹᱡ ᱟᱸᱡᱚᱢ ᱠᱮᱭᱟᱞᱤᱧ ᱟᱹᱞᱤᱧ ᱦᱚᱸ
ᱦᱮᱸ ᱦᱮᱸ ᱴᱷᱤᱠ ᱦᱮᱸ ᱚᱱᱟ ᱦᱚᱸ ᱢᱤᱫᱴᱟᱝ ᱵᱷᱟᱜᱮ ᱵᱟᱲᱟᱭ ᱫᱚ ᱫᱚᱨᱠᱟᱨ ᱠᱟᱱᱟ ᱡᱮ ᱟᱯᱮᱥᱮᱫ ᱚᱠᱟᱞᱮᱠᱟ ᱦᱩᱭᱩᱜ ᱟ ᱥᱮ ᱟᱞᱮᱥᱮᱫ ᱪᱮᱫ ᱚᱠᱟᱞᱮᱠᱟ ᱦᱩᱭᱩᱜᱼᱟ, ᱡᱷᱚᱛᱚ ᱥᱮᱫ ᱫᱚ ᱦᱟ ᱢᱤᱫ ᱫᱚ ᱠᱤ ᱡᱟᱹᱱᱤ ᱦᱩᱭᱩᱜ ᱪᱚ ᱵᱟᱝ ᱪᱚ ᱚᱱᱟ ᱫᱚ ᱵᱟᱲᱟᱭ ᱵᱟᱹᱱᱩᱜᱼᱟ ᱵᱟᱝ ᱞᱟᱹᱭ ᱞᱮᱠᱷᱟᱱ ᱫᱚ ᱪᱤᱠᱟᱹᱛᱮᱢ ᱵᱩᱡᱟ ᱡᱮ ᱟᱯᱮ ᱥᱮᱱᱟᱜ ᱪᱮᱫ ᱞᱮᱠᱟ ᱦᱩᱭᱩᱜᱼᱟ ᱟᱞᱮ ᱥᱮᱱᱟᱜ ᱵᱟᱝ ᱞᱟᱹᱭ ᱞᱮᱠᱷᱟᱱ ᱯᱟᱥᱱᱟᱣ ᱞᱮᱠᱷᱟᱱ ᱪᱤᱠᱟᱹᱛᱮᱞᱮ ᱵᱩᱡᱟ ᱡᱮ ᱟᱯᱮᱥᱮᱫ ᱪᱮᱫ ᱞᱮᱠᱟ ᱦᱩᱭᱩᱜᱼᱟ ᱟᱞᱮᱥᱮᱫ, ᱟᱞᱮᱥᱮᱫ
ᱦᱮᱸ ᱦᱮᱸ
ᱟ ᱫᱚ ᱚᱱᱠᱟᱜᱮ ᱵᱟᱦᱟ ᱫᱚ ᱯᱮ ᱫᱤᱱ ᱜᱮ ᱦᱩᱭᱩᱜᱼᱟ ᱯᱮ ᱢᱟᱦᱟ ᱜᱮ ᱦᱩᱭᱩᱜᱼᱟ ᱡᱟᱦᱟᱸ ᱫᱚ ᱩᱢ ᱢᱟᱦᱟ ᱥᱟᱨᱫᱤ ᱢᱟᱦᱟ ᱟᱨ ᱵᱟᱥᱠᱮ ᱢᱟᱦᱟ ᱠᱚ ᱢᱮᱛᱟᱜ ᱠᱟᱱᱟ ᱟᱞᱮᱥᱮᱫ ᱫᱚ ᱯᱮ ᱫᱤᱱ ᱜᱮ ᱛᱚ ᱚᱱᱟ ᱯᱮ ᱫᱤᱱ ᱯᱳᱭᱞᱳ ᱫᱤᱱ ᱦᱤᱞᱳᱜ ᱫᱚ ᱯᱳᱭᱞᱳ ᱫᱤᱱ ᱦᱤᱞᱳᱜ ᱫᱚ ᱡᱟᱦᱟᱸ ᱫᱚ ᱩᱢ ᱢᱟᱦᱟ ᱥᱮᱫᱤᱱ ᱦᱤᱞᱳᱜ ᱫᱚ ᱚᱱᱮ ᱰᱟᱜᱩᱣᱟᱹ ᱠᱚᱲᱟ ᱥᱟᱶ ᱦᱟᱲᱟᱢ ᱠᱚᱲᱟ ᱠᱚ ᱥᱟᱶᱛᱮ ᱡᱟᱦᱮᱨ ᱪᱟᱜᱼᱟ ᱡᱟᱦᱟᱸᱨᱮ ᱚᱱᱟ ᱯᱚᱨᱤᱥᱠᱟᱨ ᱥᱟᱶᱛᱮ ᱚᱱᱟ ᱡᱟᱦᱟᱸ ᱮ ᱚᱱᱟ ᱡᱟᱦᱟᱸ ᱪᱮᱫ ᱠᱚ ᱢᱮᱛᱟᱜ ᱠᱟᱱᱟ ᱚᱱᱟ ᱫᱚ ᱦᱩᱭᱩᱜ ᱠᱟᱱᱟ ᱤᱭᱟᱹ ᱤᱭᱟᱹ ᱠᱚ ᱵᱮᱱᱟᱣ ᱟᱠᱚ ᱵᱚᱸᱜᱟᱼᱵᱩᱨᱩ ᱠᱚ ᱡᱟᱦᱟᱸ ᱪᱷᱟᱛᱟ ᱠᱚ ᱥᱟᱶᱛᱮ ᱚᱱᱟ ᱟᱠᱚᱣᱟᱜ ᱪᱷᱟᱢᱰᱟᱲᱟᱜ ᱚᱱᱟ ᱠᱚ ᱵᱮᱱᱟᱣ ᱟᱠᱚᱣᱟ ᱮᱸ ᱥᱮᱫᱤᱱ ᱦᱤᱞᱳᱜ ᱫᱚ ᱚᱱᱟ ᱵᱮᱱᱟᱣ ᱛᱮᱜᱮ ᱟᱹᱰᱤ ᱜᱷᱟᱹᱲᱤᱡ ᱟᱭᱢᱟ ᱜᱷᱟᱹᱲᱤᱡ ᱞᱟᱜᱟᱜᱼᱟ ᱛᱚ ᱚᱱᱟ ᱵᱮᱱᱟᱣ ᱛᱮᱜᱮ
ᱦᱩᱸ ᱦᱩᱸ
ᱚᱱᱟ ᱦᱮᱡ ᱠᱟᱛᱮ ᱛᱟᱨᱯᱚᱨᱮ ᱫᱚ ᱟᱹᱭᱩᱵ ᱵᱮᱲᱟ ᱥᱮᱫ ᱫᱚ ᱨᱩᱢ ᱰᱟᱠᱟᱣ ᱦᱩᱭᱩᱜ ᱛᱟᱞᱮᱭᱟ ᱨᱩᱢ ᱰᱟᱠᱟᱣ ᱦᱩᱭᱩᱜᱼᱟ ᱚᱱᱟ ᱠᱩᱞᱤ ᱵᱟᱲᱟ ᱦᱩᱭᱩᱜᱼᱟ ᱵᱚᱸᱜᱟ ᱵᱩᱨᱩ ᱠᱚ ᱡᱮ ᱦᱮᱸ ᱱᱚᱜᱼᱚᱭ ᱜᱩᱨᱤᱡ ᱠᱚ ᱜᱮᱡ ᱜᱩᱨᱤᱡ ᱠᱚ ᱪᱮᱫ ᱞᱮᱠᱟ ᱦᱳᱭ ᱟᱠᱟᱱᱟ ᱥᱮ ᱚᱱᱛᱮ ᱱᱚᱣᱟ ᱫᱟᱲᱮ ᱠᱚ ᱚᱱᱟ
ᱥᱟᱨᱫᱤ ᱢᱟᱦᱟ ᱥᱮᱫᱤᱱ ᱦᱤᱞᱳᱜ ᱫᱚ ᱚᱲᱟᱜ ᱠᱷᱚᱱᱜᱮ ᱱᱟᱭᱠᱮ ᱮᱸ ᱵᱚᱸᱜᱟ ᱠᱚ ᱥᱟᱶ ᱪᱟᱞᱟᱣ ᱵᱟᱲᱟ ᱠᱟᱛᱮᱫ ᱯᱩᱡᱟᱹ ᱠᱚ ᱦᱳᱭ ᱦᱳᱭ ᱵᱟᱲᱟᱜᱼᱟ ᱦᱳᱭ ᱦᱳᱭ ᱦᱳᱭ ᱵᱟᱲᱟᱜᱼᱟ ᱩᱱ ᱛᱟᱨᱯᱚᱨ ᱦᱩᱭ ᱵᱟᱲᱟ ᱠᱟᱛᱮ ᱟᱫᱚ ᱪᱮᱫ ᱦᱮᱸ ᱚᱸᱰᱮ ᱮᱱᱮᱡ ᱥᱮᱨᱮᱧ ᱛᱟᱞᱟ ᱛᱮᱜᱮ ᱯᱩᱡᱟᱹ ᱫᱚ ᱦᱩᱭᱩᱜᱼᱟ ᱯᱩᱡᱟᱹ ᱠᱚ ᱦᱩᱭ ᱵᱟᱲᱟ ᱠᱟᱛᱮᱫ ᱛᱟᱯᱚᱨᱮ ᱠᱩ ᱩᱱᱠᱩ ᱨᱚ ᱜᱮᱫ ᱠᱟᱛᱮᱫ ᱡᱚᱢ ᱚᱸᱰᱮ ᱫᱚ ᱥᱚᱲᱮ ᱨᱮᱱᱟᱜ ᱵᱮᱵᱚᱥᱛᱟ ᱢᱮᱱᱟᱜᱼᱟ᱾ ᱮᱸ ᱩᱱᱠᱩ ᱡᱟᱦᱟᱸᱭ ᱤᱭᱟᱹ ᱠᱚᱠᱚ ᱦᱤᱡᱩᱜᱼᱟ ᱯᱮᱲᱟ ᱯᱟᱹᱲᱦᱟᱹ ᱥᱟᱶᱛᱮ ᱟᱛᱩ ᱦᱚᱲ ᱠᱚᱦᱚᱸ ᱾ ᱦᱮᱸ ᱛᱯᱚᱨᱮᱚ ᱫᱚ ᱚᱱᱠᱟᱮ ᱛᱚ ᱵᱟᱲᱟᱜ ᱟᱭᱩᱵᱚᱜᱼᱟ ᱛᱟᱨᱟᱥᱤᱧᱚᱜᱼᱟ ᱥᱚᱢᱚᱭ ᱱᱟᱭᱠᱮ ᱡᱚᱠᱷᱚᱱ ᱚᱲᱟᱜ ᱟᱹᱜᱩ ᱨᱮᱱᱟᱜ ᱛᱟᱦᱮᱱᱟ ᱩᱱ ᱥᱚᱢᱚᱭ ᱵᱚᱸᱜᱟ ᱵᱩᱨᱩ ᱚᱱᱠᱟ ᱜᱮ ᱥᱮᱨᱮᱧ ᱛᱟᱞᱟᱛᱮ ᱦᱚᱦᱚᱣᱟᱠᱚ ᱦᱚᱦᱚ ᱠᱟᱛᱮ ᱟᱨ ᱩᱱᱠᱩ ᱥᱟᱶᱛᱮ ᱮᱸ ᱮᱱᱮᱡ ᱦᱩᱭᱩᱜ ᱟᱹᱰᱤ ᱢᱚᱬᱮ ᱢᱚᱬᱮ ᱟᱠᱷᱲᱟ ᱜᱟᱱ ᱛᱟᱯᱚᱨᱮ ᱮᱱᱮᱡ ᱥᱟᱹᱛ ᱠᱟᱛᱮ ᱛᱟᱯᱚᱨᱮ ᱟᱫᱚ ᱵᱟᱹᱭ ᱵᱟᱹᱭ ᱛᱮ ᱱᱟᱭᱠᱮ ᱚᱲᱟᱜ ᱥᱮᱫ ᱟᱹᱜᱩᱭᱮ ᱦᱩᱭᱩᱜᱼᱟ ᱟᱹᱜᱩ ᱟᱹᱜᱩ ᱡᱟᱦᱟ ᱟᱛᱩ ᱯᱩᱭᱞᱩ ᱠᱷᱚᱱ ᱜᱮ ᱡᱟᱦᱟᱸᱭᱟᱜ ᱚᱲᱟᱜ ᱢᱮᱱᱟᱜᱼᱟ ᱠᱚ ᱚᱲᱟᱜ ᱠᱮ ᱚᱲᱟᱜ ᱮᱸ ᱞᱚᱴᱟ ᱫᱟᱜ ᱢᱟᱱᱮ ᱡᱟᱸᱜᱟ ᱠᱚ ᱟᱹᱨᱩᱵ ᱠᱚᱣᱟ ᱱᱟᱭᱠᱮ ᱥᱟᱶᱛᱮ ᱩᱱᱠᱩ ᱵᱚᱸᱜᱟ ᱠᱚ ᱡᱟᱦᱟᱸᱭ ᱢᱟᱨᱟᱝ ᱵᱩᱨᱩ ᱡᱟᱦᱮᱨ ᱟᱭᱚ ᱢᱚᱬᱮ ᱠᱚ ᱛᱩᱨᱩᱭ ᱠᱚ ᱢᱮᱱᱟᱜ ᱠᱚᱣᱟ ᱾ ᱟᱨ ᱡᱟᱦᱟᱸᱭ ᱥᱟᱹᱜᱩᱱ ᱴᱷᱤᱞᱤᱭ ᱜᱚᱜ ᱫᱤᱯᱤᱞᱟᱭ ᱥᱮ ᱜᱚᱜ ᱠᱟᱜ ᱟᱭ ᱩᱱᱤ ᱦᱚᱸ ᱾ ᱩᱱᱠᱩ ᱥᱟᱱᱟᱢ ᱠᱚ ᱟᱨᱩᱵ ᱚᱱᱠᱟᱜᱮ ᱟᱹᱛᱩ ᱟᱹᱛᱩ ᱢᱟᱱᱮ ᱟᱛᱩ ᱢᱩᱪᱟᱹᱫ ᱠᱷᱚᱱ ᱡᱟᱦᱟᱸ ᱛᱤᱱ ᱠᱷᱚᱱᱟᱜ ᱟᱨᱟᱢᱵᱚ ᱟᱠᱟᱱᱟ ᱱᱟᱭᱠᱮ ᱚᱲᱟᱜ ᱫᱷᱟᱹᱵᱤᱡ ᱩᱱ ᱫᱷᱟᱹᱵᱤᱡ ᱫᱚ ᱚᱱᱠᱟ ᱟᱨᱚ ᱟᱹᱨᱩᱵ ᱛᱮᱜᱮ ᱠᱚ ᱟᱹᱜᱩᱭᱮᱭᱟ᱾ ᱟᱹᱜᱩ ᱵᱟᱲᱟ ᱠᱟᱛᱮᱫ ᱦᱟᱸᱜ ᱟᱫᱚ ᱚᱲᱟᱜ ᱠᱚ ᱠᱷᱟᱹᱲ ᱠᱮᱫᱮᱭᱟ ᱟᱨᱠᱤ ᱠᱷᱟᱹᱲ ᱵᱟᱲᱟ ᱠᱟᱛᱮ ᱫᱚ ᱚᱱᱟ ᱠᱚᱜᱮ ᱜᱟᱞᱢᱟᱨᱟᱣ ᱦᱩᱭᱩᱜᱼᱟ ᱾ ᱜᱟᱞᱢᱟᱨᱟᱣ ᱠᱟᱛᱮᱫ ᱛᱟᱨᱯᱚᱨᱮ ᱫᱚ ᱩᱱ ᱥᱚᱢᱚᱭ ᱫᱚ ᱟᱨᱟᱨ ᱜᱮ ᱛᱮᱦᱮᱧ ᱫᱤᱱ ᱨᱮ ᱡᱩᱫᱤ ᱱᱟᱭᱠᱮᱭᱟᱜ ᱡᱟᱦᱟᱱᱟᱜ ᱚᱥᱩᱵᱤᱫᱷᱟ ᱦᱩᱭᱩᱜᱼᱟ ᱚᱱᱟ ᱥᱟᱱᱟᱢ ᱛᱮᱵᱚᱱ ᱧᱮᱞᱟ ᱾ ᱟᱨ ᱚᱠᱟ ᱠᱷᱚᱱ ᱫᱚ ᱡᱟᱨᱡᱮᱨ ᱦᱮᱸ ᱚᱸᱰᱮ ᱫᱚ ᱚᱱᱟ ᱠᱚ ᱜᱟᱞᱢᱟᱨᱟᱣ ᱠᱟᱛᱮ
ᱮᱱᱮᱡ ᱟᱨᱟᱢᱵᱷᱚᱜᱼᱟ ᱟᱫᱚ ᱾ ᱡᱚᱛᱚᱱ ᱚᱱᱠᱟ ᱢᱤᱫ ᱧᱤᱫᱟᱹ ᱦᱩᱭ ᱫᱟᱲᱮᱭᱟᱜᱼᱟ ᱚᱱᱟ ᱮᱱᱮᱡ ᱫᱚ ᱥᱮᱛᱟᱜ ᱫᱷᱟᱹᱵᱤᱡ ᱥᱤᱧ ᱥᱤᱧ ᱫᱷᱟᱹᱵᱤᱡ ᱜᱮ ᱚᱠᱟ ᱥᱚᱢᱚᱭ ᱚᱠᱟᱞᱮᱠᱟ ᱢᱟᱱᱮ
ᱛᱤᱱᱟᱹᱜ ᱛᱟᱲᱟ ᱛᱟᱹᱲᱤ ᱢᱟᱱᱮ ᱱᱟᱭᱠᱮ ᱚᱲᱟᱜ ᱥᱮᱫ ᱥᱮᱴᱮᱨᱚᱜ ᱚᱱᱠᱟ ᱢᱚᱛᱚᱱ ᱦᱩᱭᱩᱜᱼᱟ ᱾ ᱥᱮᱛᱟᱜ ᱫᱷᱟᱹᱵᱤᱡ ᱦᱚᱸ ᱦᱩᱭᱩᱜ ᱜᱮᱭᱟ ᱮᱱᱮᱡ ᱥᱮᱨᱮᱧ ᱛᱟᱯᱚᱨᱮ ᱫᱤᱱ ᱦᱤᱞᱚᱜ ᱫᱚ ᱵᱟᱥᱠᱮ ᱢᱟᱦᱟ ᱩᱱ ᱦᱤᱞᱚᱜ ᱫᱚ ᱚᱱᱮ ᱥᱟᱱᱟᱢ ᱚᱲᱟᱜ ᱠᱮ ᱚᱲᱟᱜ ᱫᱟᱜ ᱫᱩᱞ ᱦᱩᱭᱩᱜᱼᱟ᱾ ᱚᱱᱟ ᱥᱟᱶᱛᱮ ᱟᱵᱚ ᱡᱟᱦᱟᱸ ᱢᱮᱱᱟᱜ ᱛᱟᱵᱚᱱᱟ ᱦᱟᱺᱰᱤ ᱚᱱᱟ ᱠᱚ ᱧᱩᱸ ᱥᱟᱶᱛᱮ ᱫᱟᱜ ᱫᱩᱞ ᱦᱩᱭᱩᱜᱼᱟ ᱾ ᱨᱟᱹᱥᱠᱟᱹ ᱥᱟᱞᱟᱜ ᱚᱱᱟ ᱠᱚ ᱫᱟᱜ ᱫᱩᱞ ᱦᱩᱭ ᱯᱚᱨᱮ ᱠᱷᱟᱱ ᱜᱮ ᱚᱱᱟ ᱫᱚ ᱥᱮᱛᱟᱜ ᱨᱮ ᱦᱩᱭᱩᱜᱼᱟ ᱫᱟᱜ ᱫᱩᱞ ᱫᱚ ᱫᱚᱥᱴᱟ ᱯᱚᱨᱮ ᱠᱷᱚᱱᱜᱮ ᱟᱫᱚ ᱟᱱᱟᱢ ᱱᱟᱠ ᱱᱟᱭᱠ ᱚᱱᱛᱮᱨᱮ ᱮᱱᱮᱡ ᱥᱮᱨᱮᱧ ᱦᱩᱭᱩᱜᱼᱟ᱾ ᱟᱯᱮ ᱥᱮᱫ ᱫᱚ ᱚᱠᱟᱞᱮᱠᱟ?
ᱟᱞᱮᱥᱮᱫ ᱦᱩᱭᱩᱜ ᱠᱟᱱᱟ ᱩᱢ ᱢᱟᱦᱟ ᱛᱚ ᱩᱢ ᱥᱟᱹᱨᱫᱤᱭᱟᱜ ᱡᱟᱞᱮ ᱢᱟᱦᱟ
ᱦᱩᱸ ᱦᱩᱸ ᱾
ᱩᱢ ᱢᱟᱦᱟ ᱫᱚ ᱦᱩᱭᱩᱜ ᱠᱟᱱᱟ ᱫᱚ ᱩᱢ ᱢᱟᱦᱟ ᱨᱮ ᱡᱚᱛᱚ ᱜᱮᱸᱫᱟᱜ ᱠᱚᱣᱟ ᱠᱩᱲᱤ ᱠᱚᱫᱚ ᱠᱟᱪᱟᱣᱫᱟ